ᱦᱮᱸ ᱜᱚᱝᱠᱮ᱾
ᱦᱩᱸ, ᱡᱚᱦᱟᱨ ᱜᱮ ᱜᱚᱝᱠᱮ, ᱦᱮᱸ ᱟᱞᱤᱧ ᱜᱮ ᱵᱤᱞᱤ ᱵᱮᱸᱜᱟᱲ ᱫᱚ᱾
ᱦᱮᱸ ᱛᱟᱞᱦᱮ, ᱜᱚᱝᱠᱮ ᱱᱟᱜ ᱵᱮ ᱱᱮᱜ ᱵᱮᱥ ᱵᱟᱲᱟ ᱜᱮᱛᱚ?
ᱦᱮᱸ ᱜᱚᱝᱠᱮ ᱱᱤᱭᱟᱹ ᱵᱮᱲᱟ ᱫᱚ ᱵᱮᱥ ᱵᱟᱲᱟ ᱜᱮᱭᱟ ᱚᱲᱟᱜ ᱠᱚᱨᱮ ᱠᱚ ᱱᱟᱯᱟᱭ ᱵᱟᱲᱟ ᱜᱮᱭᱟ᱾
ᱦᱮᱸ ᱦᱮᱸ ᱚᱲᱟᱜ ᱠᱚᱨᱮ ᱫᱚ ᱱᱟᱯᱟᱭ ᱵᱟᱲᱟ ᱜᱮᱭᱟ᱾
ᱟᱪᱪᱷᱟ, ᱮᱸ ᱛᱟᱦᱞᱮ ᱜᱚᱝᱠᱮ ᱠᱟᱹᱢᱤ ᱠᱟᱡᱽ ᱠᱚᱫᱚ ᱪᱮᱫ ᱦᱩᱭᱩᱜ ᱠᱟᱱᱟ?
ᱦᱩᱸ, ᱠᱟᱹᱢᱤ ᱠᱟᱡᱽ ᱫᱚ ᱦᱚᱸᱜ-ᱚᱭ ᱱᱚᱛᱮ ᱫᱚ ᱢᱟᱡᱷᱮ ᱢᱚᱫᱫᱷᱮ ᱫᱟᱜ ᱵᱟᱲᱟᱭᱫᱟ ᱛᱟᱯᱚᱨ ᱮᱸᱜ ᱠᱟᱫᱟᱢ᱾ ᱛᱟᱯᱚᱨ ᱡᱟᱦᱟᱸ ᱵᱟᱱᱫᱽ ᱠᱚᱢ ᱯᱮᱨᱮᱡ ᱦᱤᱡᱩᱜ ᱠᱟᱱ ᱦᱟᱞᱠᱟ ᱦᱟᱞᱠᱟ᱾ ᱛᱚ, ᱫᱚᱢᱮ ᱜᱮ ᱫᱟᱜ ᱮᱫᱟ ᱡᱟᱦᱟᱸ ᱞᱟᱹᱜᱤᱫ ᱮᱸᱻ ᱦᱟᱹᱠᱩ ᱠᱚᱦᱚᱸ ᱥᱟᱵ ᱠᱚ ᱦᱩᱭᱩᱜ ᱠᱟᱱᱟ, ᱢᱚᱥᱟᱨᱤ ᱠᱚ ᱥᱮ ᱡᱟᱞ ᱠᱚᱛᱮ ᱡᱮ ᱡᱮᱢᱚᱱ ᱛᱮᱠᱚ ᱥᱟᱵᱮᱫ ᱠᱚᱣᱟ ᱛᱟᱞᱦᱮ ᱜᱚᱝᱠᱮ ᱟᱯᱮ ᱥᱮᱫ ᱫᱚ ᱪᱮᱜᱠᱟ ᱟᱵᱚᱦᱟᱣᱟ ᱠᱚ? ᱫᱟᱜ ᱵᱟᱲᱟᱭ ᱫᱟᱭ ᱥᱮ ᱵᱟᱝ?
ᱜᱚᱝᱠᱮ ᱟᱞᱮ ᱱᱚᱛᱮ ᱦᱚᱸ ᱫᱟᱜ ᱫᱚ ᱫᱟᱜ ᱮᱜ ᱜᱮᱭᱟ ᱵᱟᱝ ᱫᱚ ᱵᱟᱝ ᱟᱫᱚ ᱦᱮᱸ ᱫᱟᱜ-ᱫᱟᱜ ᱛᱮ ᱫᱚᱢᱮ ᱦᱚᱸ ᱵᱟᱭ ᱫᱟᱜ ᱮᱫᱟᱭ ᱟᱨ ᱫᱚᱢᱮ ᱦᱚᱸ ᱵᱟᱭ ᱥᱤᱛᱩᱝ ᱮᱫᱟᱭ᱾ ᱢᱤᱫ ᱥᱮᱛᱟᱜ ᱵᱮᱲᱟᱭ ᱫᱟᱜ-ᱮᱫ ᱠᱷᱟᱱ ᱧᱤᱫᱟᱹ ᱛᱮᱫᱚᱭ ᱥᱤᱛᱩᱝ ᱮᱫᱟᱭ᱾
ᱟᱪᱪᱷᱟ ᱟᱪᱪᱷᱟ᱾ ᱦᱮᱸ ᱜᱚᱝᱠᱮ ᱱᱚᱝᱠᱟ ᱜᱮ ᱟᱞᱮ ᱥᱮᱜ ᱦᱚᱸ᱾ ᱩᱸ ᱩᱸ, ᱥᱮᱛᱟᱜ ᱨᱮᱭ ᱫᱟᱜ ᱮᱫᱟ ᱟᱹᱭᱩᱵ ᱟᱹᱭᱩᱵ ᱵᱮᱲᱟ ᱫᱚ ᱯᱷᱟᱸᱠ ᱮᱫᱟ᱾ ᱛᱟᱞᱦᱮ ᱮᱸ, ᱥᱮᱛᱟᱜ ᱨᱮᱫᱚ ᱪᱤᱠᱟᱹᱛᱮ ᱦᱟᱹᱠᱩ ᱥᱟᱵ ᱦᱚᱸ ᱵᱮᱱ ᱪᱟᱞᱟᱜ-ᱟ? ᱡᱟᱠ ᱢᱟᱱᱮ ᱟᱹᱭᱩᱵ ᱵᱮᱲᱟ ᱪᱟᱞᱟᱜ ᱦᱩᱭᱩᱜ ᱠᱟᱱ ᱛᱟᱞᱮ ᱴᱩᱠ
ᱜᱚᱝᱠᱮ ᱟᱯᱮ ᱚᱱᱛᱮ ᱫᱚ ᱛᱟᱞᱦᱮ ᱜᱟᱰᱟ ᱠᱚᱫᱚ ᱢᱮᱱᱟᱜ-ᱟ ᱥᱮ ᱵᱟᱝ, ᱜᱟᱰᱟ, ᱯᱩᱠᱷᱨᱤ ᱠᱚ, ᱱᱟᱹᱭ ᱠᱚ, ᱱᱟᱞᱟ ᱠᱚ?
ᱚ, ᱦᱮᱸ ᱜᱟᱰᱟ ᱠᱚᱫᱚ ᱵᱟᱹᱱᱩᱜ-ᱟ ᱦᱮᱸ ᱱᱟᱹᱭ ᱦᱮᱱᱟᱜ-ᱟ ᱢᱮᱫᱴᱮᱱ᱾ ᱱᱟᱹᱭ ᱟᱹᱰᱤ ᱢᱟᱨᱟᱝᱟᱜ ᱦᱮᱱᱟᱜ-ᱟ᱾
ᱦᱟᱠᱩ ᱠᱚᱫᱚ ᱵᱤᱱ ᱥᱟᱵ ᱵᱟᱲᱟ ᱠᱚᱣᱟ ᱥᱮ ᱵᱟᱝ?
ᱦᱮᱸ ᱜᱚᱝᱠᱮ ᱱᱟᱹᱭ ᱨᱮ᱾ ᱮᱸ ᱟᱹᱰᱤ ᱦᱚᱲᱟᱜ ᱜᱮ ᱱᱚᱠᱟ ᱜᱷᱟᱴ ᱞᱮ ᱡᱩᱫ ᱟᱠᱟᱫᱟ ᱡᱟᱦᱟᱸ ᱫᱚ ᱼᱼ ᱮᱸ ᱱᱟᱹᱣᱠᱟᱹ ᱛᱟᱦᱮᱸᱱ ᱛᱟᱞᱮᱭᱟ ᱯᱷᱟᱹᱱᱥᱤ ᱡᱟᱦᱟᱸ ᱠᱚ ᱞᱟᱹᱭᱼᱟ, ᱟᱸ ᱧᱮᱞ ᱟᱠᱟᱜ ᱜᱮᱭᱟ ᱵᱮᱱ ᱡᱟᱹᱱᱤᱡ, ᱦᱳᱭ ᱚᱸᱜ ᱚᱱᱟ ᱚᱱᱟ ᱛᱮᱻᱡ ᱩᱸ ᱯᱷᱟᱹᱱᱥᱤ ᱛᱮᱞᱮ ᱪᱟᱞᱟᱜᱼᱟᱸ ᱛᱟᱯᱚᱨ ᱦᱟᱱᱮ ᱼᱼ ᱩᱸ ᱜᱳᱞ ᱜᱳᱞᱟᱜ ᱡᱟᱞ ᱵᱮᱱ ᱧᱮᱞ ᱟᱠᱟᱫᱟ, ᱦᱟᱱᱮᱻᱡ ᱤᱭᱟᱹ ᱩᱹᱪᱩᱨ ᱠᱟᱛᱮ ᱠᱚ ᱪᱟᱯᱟᱫᱟ? ᱦᱳᱭ ᱦᱳᱭ ᱦᱳᱭᱮ ᱾ ᱚᱱᱟ ᱚᱱᱟ ᱚᱸᱠᱟᱱᱟᱜ ᱡᱟᱞ ᱠᱚᱛᱮ ᱞᱮ ᱥᱟᱵ ᱠᱚᱣᱟ ᱦᱟᱠᱩ ᱠᱚ ᱾
ᱜᱚᱝᱠᱮ ᱟᱫᱚ ᱪᱤᱞᱤ ᱠᱚ ᱦᱟᱹᱠᱩ ᱠᱚ ᱵᱮᱱ ᱥᱮᱸᱫᱽᱨᱟ ᱵᱟᱲᱟ ᱠᱚᱣᱟ ᱫᱟᱜ ᱛᱟᱞᱟ ᱨᱮ?
ᱦᱮᱸ ᱱᱚᱸᱰᱮ ᱨᱮᱱ ᱦᱟᱹᱠᱩ ᱫᱚ ᱜᱚᱝᱠᱮᱸ ᱟᱹᱰᱤᱸ ᱵᱚᱲᱚ ᱵᱚᱲᱚ ᱦᱟᱹᱠᱩ ᱠᱚ ᱦᱤᱡᱩᱜ-ᱟᱠ- ᱠᱚ ᱧᱩᱛᱩᱢᱟᱱ ᱠᱚ ᱡᱮᱢᱚᱱ ᱩᱸᱠᱩ ᱤᱞᱤᱥ ᱦᱟᱹᱠᱩ, ᱦᱮᱸ ᱾ ᱱᱚᱛᱮ ᱫᱚ ᱱᱟ ᱱᱟᱹᱭ ᱫᱷᱟᱨᱮᱜ ᱱᱚᱛᱮ ᱫᱚ ᱤᱭᱟᱹ ᱫᱚ ᱥᱚᱢᱩᱫᱽᱨᱚ ᱫᱷᱟᱨᱮ ᱠᱟᱱᱟ ᱛᱚ?
ᱟ-ᱪᱟᱪ ᱼᱼ
ᱞᱮ ᱯᱟᱲᱟᱜ ᱠᱟᱱᱟ, ᱛᱟᱞᱦᱮ ᱱᱟᱹᱭ ᱨᱮ ᱼᱼ
ᱤᱧ ᱵᱟᱲᱟᱭᱟ ᱡᱮ ᱦᱟᱹᱠᱩ ᱠᱟᱹᱴᱤᱡ ᱠᱚ ᱫᱟᱢ ᱧᱚᱜ ᱜᱮᱭᱟ, ᱟᱨ ᱼᱼ ᱟᱹ ᱵᱤᱞᱤ ᱥᱚᱢᱚᱡ ᱫᱚᱻ ᱱᱚᱛᱮ ᱱᱟᱹᱭ ᱥᱮᱜ ᱠᱚ ᱦᱤᱡᱩᱜ ᱜᱮᱭᱟ ᱾
ᱦᱮᱸ ᱦᱮᱸ ᱦᱮᱸ, ᱚᱱᱟ ᱚᱱᱟ ᱥᱚᱢᱟᱭ ᱜᱮ ᱟᱞᱦᱮ ᱞᱮ ᱥᱟᱵ ᱠᱚᱣᱟ ᱡᱚᱠᱷᱚᱱ ᱵᱤᱞᱤᱭᱟᱠᱚ, ᱚᱱᱟ ᱞᱟᱹᱜᱤᱫ ᱛᱮ ᱟᱞᱮ ᱦᱮᱸ ᱟᱫᱚ ᱚᱱᱮ ᱵᱤᱞᱤ ᱦᱚᱸᱞᱮ ᱟᱹᱜᱩᱭ ᱜᱮᱭᱟᱸ ᱾ ᱪᱟ ᱼᱼ ᱮᱸᱜ ᱯᱩᱠᱷᱨᱤ ᱠᱚᱨᱮ ᱞᱮ ᱟᱲᱟᱜ ᱵᱟᱲᱟ ᱟᱠᱟᱜ ᱠᱚᱶᱟᱫ ᱛᱟᱯᱚᱨ ᱦᱮᱸᱫ ᱼᱼ ᱟᱞᱮᱸᱜ ᱟᱞᱮ ᱟᱹᱛᱩ ᱨᱮᱫᱚ ᱡᱚᱛᱚ ᱦᱚᱲᱟᱜ ᱜᱮᱸᱜ ᱼᱼ ᱢᱮᱫᱴᱮᱢ ᱢᱮᱫᱴᱮᱢ ᱯᱩᱠᱷᱨᱤ ᱫᱚ ᱦᱮᱱᱟᱜ ᱛᱟᱞᱮ ᱜᱮᱭᱟᱸ, ᱡᱟᱦᱟᱸ ᱫᱚ ᱦᱮᱸ ᱦᱮᱸ ᱱᱚᱛᱮ ᱱᱟᱜ ᱵᱮᱱ ᱟᱸᱡᱚᱢ ᱵᱟᱲᱟ ᱟᱠᱟᱜ ᱜᱮᱭᱟ ᱡᱟᱹᱱᱤᱡ? ᱦᱮᱸ ᱦᱟᱹᱠᱩ ᱠᱚᱫᱚ ᱫᱚᱢᱮ ᱞᱮ ᱪᱟᱥ ᱠᱚᱶᱟ ᱥᱮᱸ ᱦᱟᱹᱠᱩ ᱟᱺᱠᱷᱨᱤᱧ ᱠᱚᱫᱚ ᱱᱚᱛᱮ ᱠᱷᱚᱱᱟᱜ ᱜᱮ ᱢᱟᱱᱮ ᱦᱟᱱᱮ, ᱵᱚᱲᱚ ᱵᱚᱲᱚ ᱵᱟᱡᱟᱨ ᱠᱚᱠᱚ ᱤᱫᱤ ᱠᱚᱣᱟ, ᱦᱮᱸ ᱾ ᱦᱮᱸ ᱱᱚᱛᱮ ᱨᱤᱱᱤᱡ ᱤᱞᱤᱥ ᱠᱚ ᱾
ᱩᱱᱤ ᱜᱚᱝᱠᱮ ᱛᱟᱞᱦᱮ ᱢᱤᱫᱴᱟᱝ ᱠᱩᱠᱞᱤ ᱛᱟᱦᱮᱸ ᱠᱟᱱᱟ?
ᱮᱸᱦᱮᱢ ᱾
ᱡᱮ ᱟᱹᱵᱤᱱ ᱛᱚᱻ ᱱᱟᱹᱭ ᱠᱚᱨᱮᱜ ᱦᱟᱹᱠᱩ ᱵᱤᱱ ᱥᱟᱵ ᱵᱟᱲᱟ ᱠᱚᱣᱟ ᱟᱫᱚ ᱟᱸ ᱱᱟᱹᱭ ᱨᱮ ᱥᱟᱵ ᱥᱟᱵᱛᱮᱻ ᱢᱟᱱᱮ ᱡᱟᱦᱟᱸ ᱥᱩᱢᱩᱫᱽᱩᱨᱩ ᱠᱚ ᱢᱮᱱᱟᱜᱼᱟ ᱟᱸ ᱚᱱᱟ ᱥᱩᱢᱩᱫᱽᱨᱚ ᱨᱮᱱᱟᱜ ᱛᱤᱱᱟᱹᱜ ᱠᱷᱟᱨᱟᱝ ᱫᱷᱟᱹᱵᱤᱡ ᱵᱤᱱ ᱥᱮᱱ ᱵᱟᱲᱟᱣ ᱠᱟᱱᱟ?
ᱦᱮᱸ ᱚᱱᱟ ᱟᱹᱫᱤ ᱱᱟᱯᱟᱭ ᱯᱚᱥᱱᱚ ᱵᱮᱱ ᱫᱚᱦᱚ ᱠᱮᱫᱟ ᱾ ᱦᱮᱸ ᱛᱤᱱᱟᱹᱜ ᱥᱟᱺᱜᱤᱧ ᱞᱤᱧ ᱥᱮᱱ ᱟᱠᱟᱱᱟ? ᱚᱱᱟ ᱫᱚ ᱦᱩᱭᱩᱜ ᱠᱟᱱᱟ, ᱟᱹᱞᱤᱧᱟᱜ ᱡᱟᱦᱟ ᱯᱷᱟᱹᱱᱥᱤ ᱥᱮ ᱱᱟᱹᱣᱠᱟᱹ, ᱚᱸᱰᱮ ᱥᱩᱢᱩᱫᱽᱩᱨᱩ ᱫᱚ ᱫᱚᱢᱮ ᱵᱚᱲᱚ ᱵᱚᱲᱚ ᱰᱷᱮᱣ ᱦᱤᱡᱩᱜᱼᱟ,
ᱦᱩᱸ᱾
ᱛᱟᱞᱦᱮ ᱟᱹᱞᱤᱧ ᱞᱤᱧ ᱪᱟᱞᱟᱣ ᱟᱠᱟᱱᱟ, ᱮᱸ ᱥᱩᱢᱩᱫᱽᱩᱨᱩ ᱨᱮᱱᱟᱜ ᱮᱸ ᱫᱚᱥ ᱯᱚᱱᱨᱚ ᱠᱤᱞᱳᱢᱤᱴᱟᱨ ᱩᱱᱟᱹᱜ ᱵᱷᱤᱛᱤᱨ ᱞᱤᱧ ᱥᱮᱱ ᱟᱠᱟᱱᱟ, ᱟᱨ ᱚᱱᱟ ᱠᱷᱚᱱᱟᱜ ᱥᱟᱺᱜᱤᱧ ᱫᱚ ᱩᱸ ᱵᱟᱹᱞᱤᱧ ᱥᱮᱱ ᱫᱟᱲᱮ ᱠᱟ ᱣᱟᱫᱟ, ᱦᱮᱸᱡ ᱟᱨᱦᱚ ᱡᱟᱦᱟᱸ ᱮᱸᱜ
ᱟᱨ ᱵᱤᱱ ᱦᱮᱡ ᱮᱠᱟᱱᱟ ᱟᱨ ᱫᱚᱢᱮ ᱦᱚᱭ ᱫᱟᱜ ᱠᱚᱭ ᱨᱟᱠᱟᱵ ᱟᱠᱟᱫᱟᱭ ᱫᱚᱢᱮ ᱰᱷᱮᱣ ᱦᱤᱡᱩᱜ ᱠᱟᱱᱟ᱾
ᱦᱮᱸ ᱜᱚᱝᱠᱮ ᱚᱱᱟ ᱵᱮᱱ ᱞᱟᱹᱭ ᱠᱮᱜ ᱠᱷᱟᱱ ᱢᱤᱫ ᱫᱷᱟᱣ ᱚᱸᱠᱟ ᱦᱩᱭ ᱞᱮᱱᱟ, ᱡᱟᱦᱟ ᱫᱚ ᱦᱟᱹᱠᱩ ᱥᱟᱵ ᱞᱤᱧ ᱪᱟᱞᱟᱣᱟᱠᱟᱱᱟ,
ᱜᱚᱝᱠᱮ ᱚᱱᱟ ᱫᱚ ᱛᱤᱱᱟᱹᱜ ᱥᱟᱞ ᱨᱮᱱᱟᱜ ᱠᱟᱛᱷᱟ ᱵᱤᱱ ᱞᱟᱹᱭ ᱮᱫᱟ?
ᱦᱮᱸ ᱚᱱᱟ ᱫᱚ ᱦᱩᱭᱩᱜ ᱠᱟᱱᱟ ᱟᱴᱷᱨᱚ ᱥᱚ ᱯᱚᱸᱪᱟᱥᱤ ᱥᱟᱞ ᱨᱮ ᱛᱟᱦᱮᱸᱡ ᱠᱟᱱᱟ, ᱛᱟᱞᱦᱮᱸ ᱩᱸᱜ ᱚᱝᱠᱟᱞᱤᱧ ᱪᱟᱞᱟᱣ ᱠᱟᱱᱟ? ᱮᱸᱜ ᱛᱚᱠᱷᱚᱱ ᱫᱚ ᱮᱠᱞᱟ ᱜᱮᱞᱤᱧ ᱥᱮᱱ ᱠᱟᱱᱟ᱾ ᱛᱟᱦᱞᱮ ᱮᱸᱜ ᱟᱹᱰᱤ ᱥᱟᱺᱜᱤᱧ ᱞᱤᱧ ᱥᱮᱱᱱᱟ, ᱮᱸ ᱫᱤᱱᱟᱹᱢ ᱜᱮ ᱦᱟᱹᱠᱳ ᱥᱟᱵ ᱠᱚ ᱦᱩᱭᱩᱜ ᱠᱟᱱ ᱛᱟᱦᱮᱸᱫ ᱥᱳᱨ ᱠᱚᱨᱮ ᱫᱚ ᱛᱟᱦᱚᱞᱮ ᱞᱤᱧ ᱞᱟᱹᱭ ᱮᱫᱟ ᱛᱮᱦᱮᱧ ᱫᱚ ᱠᱟᱹᱴᱤᱡ ᱮᱴᱟᱜ ᱦᱟᱹᱠᱳ ᱡᱚᱢ ᱠᱚ ᱦᱳᱭᱳᱜᱼᱟ᱾ ᱫᱤᱱᱟᱹᱢ ᱜᱮ ᱢᱤᱫ ᱨᱚᱠᱚᱢ ᱪᱮᱫᱠᱟᱱ ᱵᱮᱱ ᱡᱚᱢ ᱠᱚᱣᱟ? ᱛᱟᱦᱞᱮ ᱛᱟᱞᱟ ᱥᱮᱫ ᱞᱤᱧ ᱥᱮᱱ ᱮᱱᱟ ᱩᱱ ᱥᱚᱢᱚᱭ ᱫᱚ ᱠᱟᱹᱴᱤᱡ ᱠᱟᱹᱴᱤᱡ ᱨᱤᱢᱤᱞᱮᱫ ᱛᱟᱦᱮᱸᱫ ᱾ ᱡᱟᱨ ᱡᱟᱱᱱᱭᱚ ᱮᱢᱚᱱ ᱡᱳᱨᱮ ᱮᱸ ᱦᱚᱭ ᱠᱮᱫᱟ ᱫᱟᱜ ᱠᱮᱫᱟᱭ ᱛᱟᱦᱚᱞᱮ ᱱᱟᱹᱣᱠᱟᱹ ᱫᱚ ᱩᱞᱴᱟᱹᱝ ᱮᱱ ᱛᱟᱹᱞᱤᱧᱟ᱾
ᱟᱪᱪᱷᱟ ᱜᱚᱝᱠᱮ ᱛᱟᱦᱞ ᱟᱫᱚ ᱪᱤᱠᱟᱹ ᱛᱮᱵᱤᱱ ᱨᱩᱣᱟᱹᱲ ᱦᱮᱡ ᱮᱱᱟ ᱚᱰᱸᱮ ᱠᱷᱚᱱ ᱚᱱᱟ ᱜᱮ ᱡᱩᱫᱤ ᱠᱟᱹᱴᱤᱡ ᱵᱤᱱ ᱞᱟᱹᱭ ᱥᱚᱫᱚᱨ
ᱚᱱᱟ ᱩᱞᱴᱟᱹᱣ ᱚᱱᱟ ᱱᱟᱹᱣᱠᱟᱹ ᱚᱱᱟ ᱩᱞᱴᱟᱹᱣ ᱱᱟᱹᱣᱠᱟᱹ ᱨᱮᱜᱮᱞᱤᱧ ᱫᱮᱡ ᱠᱟᱱᱟ ᱾
ᱢᱟᱱᱮ ᱩᱞᱴᱟᱹ ᱥᱮᱫ ᱛᱮᱜᱮ?
ᱦᱮᱸ ᱩᱞᱴᱟᱹ ᱥᱮᱫ ᱛᱮᱜᱮ, ᱛᱟᱦᱚᱞᱮ ᱱᱚᱝᱠᱟ ᱟᱹᱰᱤ ᱡᱳᱨᱮ ᱦᱚᱭᱫᱟᱭ ᱰᱷᱮᱣᱫᱟᱭ, ᱱᱚᱝᱠᱟ ᱰᱷᱮᱣ ᱰᱷᱮᱣ ᱛᱮ ᱟᱹᱞᱤᱧ ᱞᱤᱧ ᱪᱟᱞᱟᱣᱱᱟ ᱦᱟᱸᱱᱮ ᱵᱟᱝᱞᱟᱫᱮᱥ ᱨᱮᱞᱤᱧ ᱨᱟᱠᱟᱵ ᱱᱟ ᱾
ᱟᱪᱪᱷᱟ, ᱟᱫᱚ ᱜᱚᱢᱠᱮ ᱚᱱᱛᱮᱱ ᱠᱚ ᱡᱟᱦᱟᱸᱭ ᱢᱮᱱᱟᱜ ᱠᱚ ᱯᱩᱞᱤᱥ ᱠᱚ ᱥᱮ ᱫᱟᱜ ᱨᱮᱱ ᱯᱩᱞᱤᱥ ᱠᱚ ᱩᱝᱠᱩ ᱟᱫᱚ ᱵᱟᱝᱠᱚ ᱢᱮᱛᱟᱵᱤᱱ ᱠᱟᱱᱟ ᱡᱟᱦᱟᱸᱱᱟᱜ ᱠᱚ?
ᱦᱮᱸ ᱜᱚᱢᱠᱮ ᱾ ᱚᱱᱛᱮ ᱛᱚ ᱵᱟᱝᱞᱟᱫᱮᱥ ᱛᱚ ᱛᱟᱦᱞᱮ ᱚᱱᱛᱮ ᱵᱟᱝᱞᱟ ᱛᱮᱠᱚ ᱨᱚᱲᱟ ᱾ ᱟᱨ ᱟᱵᱚ ᱫᱚ ᱥᱟᱱᱛᱟᱲ ᱦᱚᱲ ᱛᱟᱦᱚᱞᱮ ᱩᱱᱟᱹᱜ ᱫᱚ ᱵᱟᱝᱞᱟ ᱫᱚ ᱵᱟᱲᱟᱭ ᱫᱚ ᱵᱟᱹᱱᱩᱜᱼᱟ ᱾
ᱦᱩᱸ ᱾
ᱛᱟᱦᱞᱮ ᱟᱹᱞᱤᱧ ᱟᱹᱞᱤᱧ ᱥᱟᱶᱛᱮ ᱨᱚᱲ ᱨᱮᱱᱟᱜ ᱠᱚ ᱪᱮᱥᱴᱟᱭᱫᱟ ᱠᱤᱱᱛᱩ ᱟᱹᱞᱤᱧ ᱦᱚᱸ ᱵᱟᱹᱞᱤᱧ ᱵᱩᱡᱽ ᱫᱟᱲᱮᱜ ᱠᱟᱱᱟ ᱥᱮ ᱟᱠᱚ ᱦᱚᱸ ᱵᱟᱝᱠᱚ ᱵᱩᱡᱽ ᱫᱟᱲᱮᱜ ᱠᱟᱱᱟ, ᱚᱱᱟ ᱠᱟᱨᱚᱱ ᱛᱮ, ᱦᱮᱸ ᱛᱟᱦᱞᱮ ᱟᱫᱚ ᱱᱚᱣᱟ ᱫᱚᱠᱚ ᱵᱩᱡᱽ ᱫᱟᱲᱮᱭᱟᱫᱟ ᱡᱮ ᱦᱮᱸ ᱟᱹᱞᱤᱧ ᱫᱚ ᱵᱟᱦᱨᱮ ᱫᱤᱥᱚᱢ ᱨᱮᱱ ᱠᱟᱱᱟᱞᱤᱧ ᱾ ᱦᱮᱸ ᱚᱱᱟ ᱫᱤᱥᱚᱢ ᱨᱮᱱ ᱫᱚ ᱵᱟᱝ ᱠᱟᱱᱟᱞᱤᱧ ᱛᱟᱦᱞᱮ ᱦᱮᱸ ᱚᱸᱰᱮ ᱜᱮ ᱳᱭ ᱢᱤᱫ ᱥᱚᱯᱛᱟ ᱞᱮᱠᱟ ᱫᱚᱠᱚ ᱫᱚᱦᱚ ᱞᱟᱜ ᱞᱤᱧ ᱛᱟᱦᱮᱸᱫ ᱦᱮᱸ ᱾ ᱛᱟᱦᱞᱮ ᱦᱮᱸ ᱩᱱᱠᱩᱣᱟᱜ ᱟᱭᱚᱛᱛᱚ ᱨᱮ, ᱛᱟᱨᱯᱚᱨᱮ ᱯᱚᱨᱮᱛᱮ ᱟᱢ ᱵᱚᱰᱟᱨ ᱠᱚ ᱛᱟᱵ ᱦᱚᱴᱚ ᱠᱟᱜ ᱞᱤᱧ ᱛᱟᱦᱮᱸᱫ ᱾ ᱛᱟᱨᱯᱚᱨᱮ ᱦᱮᱸ ᱱᱚᱰᱮ ᱦᱮᱸ ᱦᱩᱸ ᱾ ᱚᱸ ᱟᱨ ᱟᱨ ᱞᱤᱧ ᱟᱸᱡᱚᱢ ᱠᱟᱫᱟ ᱜᱚᱢᱠᱮ ᱟᱯᱮ ᱥᱮᱫ ᱫᱚ ᱫᱚᱢᱮ ᱥᱮᱸᱫᱽᱨᱟ ᱠᱚᱯᱮ ᱪᱟᱞᱟᱜ ᱜᱮᱭᱟ? ᱦᱮᱸ ᱟ ᱟᱵᱮᱱ ᱦᱚᱸᱵᱮᱱ ᱪᱟᱞᱟᱜ ᱜᱮᱭᱟ ᱡᱟᱱᱤᱡ ᱮᱸ ᱱᱚᱠᱟᱱᱟᱜ ᱮᱢᱚᱱ ᱜᱷᱚᱴᱚᱱᱟ ᱜᱷᱚᱴᱟᱣ ᱠᱟᱱᱟ ᱥᱮ ᱵᱮᱱ ᱥᱟᱵ ᱠᱟᱜ ᱠᱚᱣᱟ ᱡᱩᱫᱤ ᱵᱮᱱ ᱞᱟᱹᱭ
ᱦᱮᱸ ᱜᱚᱝᱠᱮ ᱚᱱᱟ ᱦᱚᱸ ᱟᱹᱰᱤ ᱱᱟᱯᱟᱭ ᱠᱟᱛᱷᱟ ᱵᱮᱱ ᱠᱩᱞᱤ ᱠᱮᱫ ᱞᱤᱧᱟᱹ ᱠᱟᱨᱚᱱ ᱟᱹᱞᱤᱧ ᱦᱚᱸ ᱮᱸ ᱵᱚᱸ‌ ᱟ ᱡᱚᱫᱤᱭᱟᱹ ᱚᱱᱟ ᱡᱟᱦᱟᱸ ᱥᱮᱸᱫᱽᱨᱟ ᱟᱵᱚᱣᱟᱜ ᱡᱟᱦᱟ ᱥᱟᱱᱛᱟᱲᱟᱜ ᱥᱮᱸᱫᱽᱨᱟ ᱛᱚ ᱢᱚᱬᱮ ᱥᱮᱨᱢᱟ ᱞᱟᱦᱟ ᱞᱤᱧ ᱥᱮᱱ ᱞᱮᱱᱟ ᱟᱹᱞᱤᱧ ᱦᱚᱸ᱾ ᱚᱱᱮ ᱚᱱᱟ ᱞᱚᱠᱰᱟᱣᱩᱱ ᱠᱚ ᱞᱟᱦᱟ ᱟᱨᱠᱤ ᱛᱚ ᱢᱩᱼᱢᱚᱠᱟ ᱟᱨᱠᱤ ᱵᱚᱸᱜᱟ ᱵᱩᱨᱩ ᱠᱟᱛᱮᱫ ᱡᱟᱦᱟᱸ ᱫᱚ ᱥᱮᱸᱫᱽᱨᱟ ᱧᱩᱛᱩᱢ ᱛᱮ ᱧᱤᱫᱟᱹ ᱫᱚ ᱵᱩᱨᱩ ᱞᱮ ᱵᱩᱨᱩ ᱞᱮ ᱟᱸᱜᱟ ᱠᱮᱫᱟ, ᱟᱫᱚ ᱥᱮᱸᱫᱽᱨᱟ ᱞᱟᱹᱜᱤᱫ ᱞᱮ ᱢᱚᱦᱰᱟᱣᱮᱱᱟ ᱟᱫᱚ ᱩᱸ ᱪᱟᱞᱟᱜ ᱪᱟᱞᱟᱜ ᱛᱮ ᱟᱹᱞᱤᱧ ᱫᱚ ᱢᱤᱫᱴᱟᱝ ᱚᱱᱟ ᱥᱲᱩᱡᱽ ᱨᱟᱥᱛᱟ ᱞᱤᱧ ᱧᱟᱢ ᱠᱮᱫᱟ᱾
ᱟᱪᱪᱷᱟ ᱟᱪᱪᱷᱟ ᱦᱮᱸ
ᱳᱻ ᱛᱟᱯᱚᱞ ᱛᱮ ᱩᱱ ᱫᱩᱞᱤᱧ ᱵᱷᱤᱱᱟᱹᱣ ᱟᱠᱟᱱᱟ ᱮᱠᱞᱟ ᱜᱮ ᱢᱮᱱᱟᱜ ᱞᱤᱧᱟᱹ
ᱦᱮᱸ ᱦᱮᱸ
ᱛᱚᱻ ᱛᱟᱯᱚᱞ ᱞᱟᱛᱟᱨ ᱨᱮᱞᱤᱧ ᱧᱮᱞᱮ ᱠᱟᱱᱟ ᱢᱤᱫ ᱴᱟᱝ ᱵᱤᱨ ᱥᱩᱠᱨᱤ ᱵᱩᱨᱩᱢ ᱟᱠᱟᱱᱟᱭ,
ᱟᱪᱪᱷᱟ ᱟᱪᱪᱷᱟ ᱦᱮᱸ,
ᱟᱨ ᱱᱚᱛᱮ ᱦᱚᱞᱤᱧ ᱧᱮᱞᱮ ᱠᱟᱱᱟ ᱢᱤᱫ ᱴᱟᱝ, ᱮᱸ ᱡᱟᱦᱟᱸᱭ ᱠᱚ ᱢᱮᱛᱟ ᱠᱚ ᱚᱱᱟ ᱵᱤᱧ ᱟᱨᱠᱤ ᱚᱡᱚᱜᱚᱨ ᱵᱤᱧ,
ᱦᱮᱸ ᱦᱮᱸ
ᱩᱱᱤ ᱦᱚᱸ ᱫᱟᱨᱮ ᱨᱮ ᱯᱟᱴᱷᱮ ᱟᱠᱟᱱᱟᱭ,
ᱟᱫᱚ ᱟ ᱟᱹᱞᱤᱧ ᱟᱜ ᱛᱤ ᱨᱮᱛᱚ ᱵᱟᱹᱱᱩᱜᱼᱟ ᱪᱮᱫ ᱦᱚᱸ ᱢᱤᱫ ᱴᱟᱝ ᱠᱷᱮᱪᱟ ᱢᱮᱱᱟᱜ ᱛᱟᱞᱤᱧᱟ, ᱟᱨ ᱟᱸᱜᱼᱥᱟᱨ ᱢᱮᱱᱟᱜᱼᱟ ᱟᱸᱜᱼᱥᱟᱨ ᱛᱟᱞᱦᱮ ᱟᱨ ᱟᱫᱚ ᱟᱹᱞᱤᱧ ᱫᱚ ᱮᱠᱞᱟ ᱛᱮᱜᱮ ᱞᱤᱧ ᱪᱤᱠᱟᱹᱭᱟ ᱟᱫᱚ ᱟᱸ ᱦᱟᱱᱛᱮ ᱱᱟᱛᱮ ᱦᱚᱲ ᱠᱚ ᱢᱮᱱᱟᱜ ᱠᱚᱣᱟ ᱟᱫᱚ ᱴᱟᱢᱟᱠ ᱠᱚ, ᱠᱚ ᱨᱩᱭ ᱫᱟ ᱛᱟᱦᱞᱮ ᱟᱫᱚ ᱩᱱᱤ ᱦᱚᱸ ᱵᱷᱤᱲ, ᱠᱷᱮᱣ ᱚᱱᱟ ᱵᱤᱨ ᱥᱩᱠᱨᱤ,
ᱦᱮᱸ
ᱦᱩᱸ ᱥᱚᱡᱽᱡᱟ ᱟᱹᱞᱤᱧ ᱥᱮᱫ ᱮ ᱫᱟᱹᱲ ᱟᱹᱜᱩ ᱠᱮᱫᱟᱭ ᱵᱩᱡᱽ ᱫᱟ ᱵᱤᱱ, ᱟᱫᱚ ᱫᱟᱹᱲ ᱟᱹᱜᱩ ᱠᱮᱫ ᱠᱷᱟᱱ ᱟᱹᱞᱤᱧᱟᱜ ᱚᱱᱟ ᱡᱟᱸᱜᱟ, ᱯᱟᱥ ᱛᱮ ᱪᱟᱞᱟᱣ ᱱᱟᱭ ᱜᱮᱨ ᱫᱚ ᱵᱟᱭ ᱜᱮᱨ ᱫᱟᱲᱮᱭᱟᱜ ᱞᱤᱧᱟᱹᱭ
ᱦᱮᱸ
ᱟᱫᱚ ᱥᱮᱱ ᱮᱱᱠᱷᱟᱱ ᱦᱟᱹᱱᱤ ᱵᱤᱧ ᱦᱚᱸᱭ ᱵᱷᱤᱲᱠᱟᱹᱣ ᱮᱱᱟᱭ ᱛᱟᱦᱞᱮ ᱵᱤᱧ ᱦᱚᱸ ᱩᱱᱤ ᱵᱚᱛᱚᱨ ᱡᱟᱞᱟ, ᱚᱱᱟ ᱥᱩᱲᱩᱡᱽ ᱥᱮᱡᱽ ᱮ ᱵᱚᱞᱚᱭᱮᱱᱟ ᱟᱫᱚ ᱦᱟᱱᱛᱮ ᱨᱮ, ᱵᱚᱞᱮ ᱚᱱᱟ ᱢᱤᱫ ᱴᱟᱝ ᱛᱟᱯᱚᱞ ᱢᱮᱱᱟᱜᱼᱟ ᱧᱮᱞᱮ ᱠᱟᱱᱟ ᱚᱸᱰᱮ ᱫᱷᱤᱨᱤ ᱨᱮ ᱥᱚᱸᱜᱮ ᱟᱠᱟᱱᱟ, ᱟᱫᱚ ᱩᱱ ᱛᱮᱫᱚ ᱡᱟᱸᱜᱟ ᱠᱚᱞᱤᱧ ᱥᱟᱵ ᱟᱠᱟᱫ ᱛᱟᱭᱟ ᱞᱤᱧᱸ ᱦᱮᱸ ᱟᱫᱚ ᱡᱟᱸᱜᱟ ᱠᱚᱞᱤᱧ ᱥᱟᱵ ᱟᱠᱟᱫ ᱛᱟᱦᱮᱸᱫ ᱟᱨᱚ ᱦᱚᱲ ᱞᱤᱧ ᱦᱚᱦᱚᱣᱟᱫ ᱠᱚᱣᱟ ᱟᱫᱚ ᱡᱟᱭᱦᱳᱠ, ᱮᱸ ᱢᱮᱛᱟ ᱞᱤᱧ ᱠᱟᱱᱟ ᱠᱚ ᱦᱮᱸ ᱟᱹᱵᱤᱱ ᱠᱷᱟᱹᱛᱤᱨ ᱜᱮ ᱢᱤᱫ ᱴᱟᱝ ᱱᱚᱝᱠᱟ ᱤᱭᱟᱹ ᱦᱩᱭᱱᱟ ᱟᱫᱩᱧ ᱞᱟᱹᱭ ᱫᱟ ᱵᱟᱝ ᱵᱟᱝ ᱚᱱᱟ, ᱚᱱᱟ ᱠᱚᱫᱚ ᱪᱮᱫ ᱦᱚᱸ ᱵᱟᱝ ᱡᱟᱦᱟᱱᱟᱜ ᱫᱚ ᱟᱞᱚ ᱯᱮ ᱢᱚᱱᱮᱭᱟ, ᱦᱮᱸ ᱢᱤᱫ ᱴᱟᱝ ᱜᱮ ᱞᱤᱧ ᱥᱟᱵ ᱟᱠᱟᱫᱮᱭᱟ ᱟᱫᱚ ᱵᱟᱞᱤᱧ ᱧᱟᱢᱮᱫ ᱠᱚᱣᱟ ᱵᱟᱠᱷᱟᱱ ᱟᱨᱚᱸ ᱞᱤᱧ ᱥᱟᱵ ᱪᱚ ᱠᱮᱭᱟ,
ᱦᱮᱸ ᱦᱮᱸ,
ᱟᱫᱚ ᱦᱚᱲ ᱚᱱᱠᱟ ᱠᱚ ᱫᱚᱢᱮ ᱠᱚ ᱢᱮᱱ ᱵᱟᱲ ᱟᱞᱤᱧ ᱠᱟᱱᱟ ᱡᱮ ᱦᱮᱸ ᱟᱹᱵᱤᱱ ᱢᱤᱫ ᱴᱟᱝ ᱢᱤᱫ ᱴᱟᱝ ᱥᱟᱦᱚᱥ ᱚᱱᱠᱟᱱ ᱦᱚᱲ ᱠᱟᱱᱟ ᱵᱤᱱ ᱡᱟᱭ ᱦᱳᱠ, ᱟᱹᱰᱤ ᱨᱩᱠᱷᱟᱹ ᱥᱟᱱᱛᱟᱲ ᱠᱟᱱᱟ ᱵᱤᱱ ᱟᱫᱚᱧ ᱢᱮᱱ ᱫᱟ ᱵᱟᱝ ᱵᱟᱝ ᱚᱱᱠᱟ ᱫᱚ, ᱡᱟᱦᱟᱱᱟᱜ ᱠᱚᱫᱚ ᱟᱞᱚᱯᱮ ᱢᱮᱱ ᱢᱮᱛᱟ ᱞᱤᱧᱟ ᱚᱱᱠᱟ ᱫᱚ ᱟᱹᱞᱤᱧ ᱜᱮ ᱵᱟᱲᱤᱡ ᱞᱤᱧ ᱯᱩᱡᱟ ᱦᱩᱸ᱾ ᱠᱟᱨᱚᱱ ᱡᱚᱛᱚ ᱦᱚᱲ ᱛᱮᱵᱚᱱ ᱥᱮᱸᱫᱽᱨᱟᱭᱮᱫᱟ᱾ ᱟᱫᱚᱧ ᱞᱟᱹᱭ ᱫᱟ ᱚᱱᱠᱟ ᱵᱟᱹᱞᱤᱧ ᱧᱟᱢᱮᱫ ᱠᱚᱣᱟ ᱵᱟᱠᱷᱟᱱ ᱟᱨᱚ ᱞᱤᱧ ᱥᱟᱵ ᱫᱚ ᱞᱤᱧ ᱥᱟᱵ ᱦᱚᱪᱚ ᱠᱮᱭᱟ,
ᱦᱮᱸ ᱦᱩᱸ
ᱜᱚᱝᱠᱮ ᱟᱨ ᱥᱮᱸᱫᱽᱨᱟ ᱠᱚ ᱟᱯᱮ ᱚᱱᱛᱮᱫᱚ ᱢᱮᱱᱟᱜ ᱟᱥᱮ ᱵᱟᱝ ᱛᱟᱦᱞᱮ,
ᱚ ᱥᱮᱸᱫᱨᱟ, ᱦᱮᱸ ᱜᱚᱝᱠᱮ ᱱᱚᱣᱟ ᱫᱚ ᱱᱮᱜ ᱱᱮᱛᱟᱨ ᱫᱚ ᱟᱹᱰᱤᱴᱟᱜ ᱜᱮ ᱪᱟᱵᱟᱣ ᱠᱟᱱᱟ, ᱦᱮᱸ ᱱᱚᱣᱟ ᱫᱚ ᱞᱟᱦᱟ ᱛᱮᱱᱟᱜ ᱡᱟᱦᱟᱸ ᱟᱹᱞᱤᱧᱟᱜ ᱫᱟᱲᱮ ᱵᱤᱫᱟᱹᱞ ᱨᱮ ᱱᱮᱛᱟᱨ ᱫᱚ ᱵᱚᱭᱚᱥ ᱠᱚ ᱦᱳᱭ ᱱᱟᱛᱚ ᱳᱭ ᱫᱟᱲᱮᱹ ᱵᱤᱫᱟᱹᱞ ᱨᱮ ᱛᱚᱠᱷᱚᱱ ᱫᱚᱢᱮᱞᱮ ᱪᱟᱞᱟᱜ ᱠᱟᱱ ᱛᱟᱦᱮᱸᱫ, ᱦᱩᱸ ᱛᱟᱞᱦᱮ ᱮᱸᱜ ᱛᱟᱞᱦᱮᱸ
ᱜᱚᱝᱠᱮ ᱟᱯᱮ ᱚᱱᱛᱮ ᱫᱚ ᱪᱮᱫ ᱡᱷᱟᱹᱞᱤ ᱛᱮᱠᱚ ᱥᱟᱵ ᱠᱚᱣᱟ ᱥᱮ ᱠᱷᱮᱪᱟ ᱠᱚ?
ᱚᱻ ᱱᱚᱛᱮ ᱫᱚ ᱦᱮᱸ ᱠᱷᱮᱪᱟ ᱟᱨ ᱯᱷᱚᱞᱟ ᱾ ᱦᱟᱱᱮ- ᱦᱟᱱᱮ ᱪᱟᱼᱪᱟᱯᱟᱫ ᱛᱟᱞᱮ ᱡᱟᱦᱟ, ᱟᱞᱮ ᱥᱮᱫ ᱛᱚᱠᱷᱚᱱ ᱫᱚ ᱡᱟᱞ ᱠᱚᱫᱚ ᱵᱟᱝ ᱛᱟᱦᱮᱸ ᱠᱟᱱᱟ ᱡᱟᱞ ᱱᱟᱜ ᱵᱮᱵᱚᱥᱛᱟ ᱫᱚ ᱛᱟᱞᱦᱮ ᱛᱚᱠᱷᱚᱱ ᱫᱚ ᱟᱞᱮ ᱛᱚ ᱡᱚᱠᱷᱚᱱ ᱡᱩᱣᱟᱹᱱ ᱞᱮ ᱛᱟᱦᱮᱸ ᱠᱟᱱᱟ ᱛᱚᱠᱷᱚᱱ ᱫᱟᱲᱢᱟ ᱫᱟᱠᱟᱲ ᱠᱚᱲᱟ ᱠᱚᱞᱮ ᱛᱟᱦᱮᱸ ᱠᱟᱱᱟ ᱛᱟᱞᱦᱮ ᱟᱨ ᱟᱞᱮ ᱫᱚ ᱥᱩᱠᱨᱤ ᱫᱚ ᱠᱷᱩᱫᱟᱹᱣ ᱠᱷᱩᱫᱟᱹᱣ ᱛᱮᱞᱮ ᱜᱚᱡ ᱮᱫ ᱠᱚ ᱛᱟᱦᱮᱸ ᱾ ᱛᱟᱞᱦᱮ ᱱᱤᱛ ᱱᱮᱛᱟᱨ ᱠᱚ ᱜᱤᱫᱽᱨᱟᱹ ᱛᱚ ᱟᱠᱟᱨᱮ ᱡᱟᱞ ᱠᱚ ᱪᱮᱫ ᱠᱚ ᱵᱚᱛᱚᱨᱚᱜᱼᱟ ᱠᱚ ᱚᱠᱟᱨᱮ ᱫᱟᱨᱮᱹ
ᱦᱮᱸ ᱟᱨ ᱜᱚᱝᱠᱮ ᱯᱟᱹᱦᱤᱞ ᱫᱚ ᱚᱠᱟᱨᱮ ᱡᱟᱞ ᱵᱤᱱ ᱧᱟᱢᱟ ᱾ ᱞᱟᱜᱟ, ᱞᱟᱜᱟ ᱞᱟᱜᱟᱛᱮ ᱞᱟᱸᱜᱟᱭᱮ ᱵᱤᱱ ᱟᱨ ᱮᱱ ᱤᱭᱟᱹ ᱠᱷᱮᱪᱟᱭᱮ ᱵᱤᱱ ᱯᱟᱹᱦᱤᱞ ᱱᱮ ᱦᱚᱲ ᱜᱮ ᱛᱤᱱᱟᱹᱜ ᱠᱷᱮᱪᱟ ᱦᱳᱭ ᱟᱠᱟᱱᱟ ᱾
ᱦᱮᱸ ᱦᱳ ᱚᱱᱠᱟ ᱛᱟᱞᱦᱮ ᱱᱮᱛᱟᱨ ᱠᱚ ᱜᱤᱫᱽᱨᱟᱹ ᱫᱚ ᱦᱩᱸᱦ
ᱟᱡᱚᱫᱤᱭᱟᱹ ᱥᱮᱸᱫᱽᱨᱟ ᱠᱚᱫᱚᱵᱮᱱ ᱦᱮᱡ ᱵᱟᱲᱟ ᱟᱠᱟᱱᱟ ᱥᱮ ᱵᱟᱝ?
ᱟᱡᱚᱫᱤᱭᱟᱹ ᱥᱮᱸᱫᱽᱨᱟ ᱦᱮᱸ ᱜᱚᱝᱠᱮ ᱚᱸᱰᱮ ᱫᱚ ᱦᱮᱸ ᱟᱹᱰᱤ ᱵᱟᱨ ᱜᱮᱞᱤᱧ ᱥᱮᱱ ᱟᱠᱟᱱᱟ ᱫᱟᱲᱮᱹ ᱵᱤᱫᱟᱹᱞ ᱨᱮ ᱛᱟᱞᱦᱮ ᱦᱮᱸ, ᱳᱭ ᱾ ᱯᱮ ᱫᱷᱟᱣ ᱞᱮᱠᱟ ᱞᱤᱧ ᱥᱮᱱ ᱠᱟᱱᱟ ᱟᱫᱚ ᱥᱚᱢᱚᱭ ᱵᱟᱹᱞᱤᱧ ᱧᱟᱢ ᱫᱟᱲᱮ ᱠᱟᱣᱫᱟ ᱡᱟᱨ ᱡᱚᱱ-ᱱᱮ ᱵᱟᱞᱤᱧ ᱥᱮᱱ ᱟᱠᱟᱱᱟ ᱾
ᱟᱫᱚ ᱜᱚᱝᱠᱮ ᱟᱞᱮ ᱱᱚᱛᱮ ᱫᱚ ᱯᱟᱹᱦᱤᱞ ᱫᱚ ᱛᱟᱲᱟᱢ ᱛᱮᱜᱮ ᱞᱮ ᱪᱟᱞᱟᱜ ᱠᱟᱱ ᱛᱟᱦᱮᱸ ᱾
ᱦᱮᱸ ᱦᱮᱸ ᱜᱚᱝᱠᱮ ᱚᱱᱮ ᱛᱟᱲᱟᱢ ᱛᱮᱜᱮ ᱪᱟᱞᱟᱣ ᱦᱳᱭᱞᱮᱱ ᱛᱮ
ᱦᱮᱸ ᱟᱫᱚ ᱯᱟᱹᱦᱤᱞ ᱛᱚ ᱩᱸᱻ ᱩᱸᱻ ᱩᱸ ᱾ ᱛᱚ ᱡᱩᱣᱟᱹᱱ ᱫᱟᱲ ᱢᱟᱠᱟᱲ ᱠᱚᱲᱟ ᱜᱤᱫᱽᱨᱟᱹ ᱩᱱ ᱩᱱ ᱫᱚ ᱟᱫᱚ ᱛᱚᱨ ᱫᱚ ᱪᱮᱫ ᱨᱮᱱᱟᱜ ᱡᱟᱦᱟᱱᱤᱡ ᱜᱮ ᱦᱤᱡᱩᱜ ᱯᱟᱹᱴᱩᱵ ᱞᱮᱠᱟᱱ ᱢᱟᱱᱮ ᱤᱭᱟᱹ ᱟᱨᱠᱤ ᱩᱱ ᱫᱚ ᱾
ᱦᱮᱸ ᱻᱻᱷᱳᱦ-ᱷᱦ ᱾ ᱛᱟᱦᱞᱮ ᱜᱚᱝᱠᱮ ᱚᱸᱰᱮ ᱪᱟᱞᱟᱣ ᱦᱳᱭ ᱞᱮᱱ ᱛᱮ ᱚᱡᱚᱫᱤᱭᱟᱹ ᱥᱮᱸᱫᱟᱨᱟ ᱨᱮ ᱾ ᱩᱹᱜ ᱚᱱᱟ ᱮᱠᱷᱚᱱ ᱦᱚᱸᱞᱤᱧ ᱫᱤᱥᱟᱹᱭᱟ ᱦᱩᱸ, ᱚᱱᱠᱟ ᱪᱚᱜ, ᱴᱩᱠᱩᱡ ᱴᱚᱠᱟᱜ ᱠᱚ ᱥᱟᱵ ᱠᱟᱛᱮᱜ ᱞᱮ ᱥᱮᱱ ᱟᱠᱟᱱᱟ ᱾ ᱡᱟᱦᱟᱱᱟᱜ ᱡᱚᱢ ᱦᱩᱭᱩᱜᱼᱟ ᱛᱚ ᱪᱟᱞᱟᱜ ᱦᱩᱭᱩᱜᱼᱟ ᱫᱟᱠᱟ ᱠᱚ ᱦᱮᱸ, ᱷᱳᱦ ᱛᱟᱞᱦᱮ ᱟᱞᱮ ᱥᱟᱦᱟᱱ, ᱥᱟᱦᱟᱱ ᱦᱟᱞᱟᱝ ᱞᱮ ᱪᱟᱞᱟᱣ ᱟᱠᱟᱱᱟ ᱜᱚᱝᱠᱮ ᱵᱩᱡᱽ ᱫᱟᱵᱮᱱ
ᱟᱪᱪᱷᱟ -ᱪᱷᱟ -ᱪᱷᱟ ᱢᱟᱱᱮ ᱥᱟᱦᱟᱱ ᱢᱟᱱᱮ ᱚᱱᱟ ᱫᱟᱨᱮ ᱯ ᱯᱟᱞᱟ ᱨᱮᱱᱟᱜ ᱡᱟᱦᱟᱸ ᱧᱩᱨ ᱟᱠᱟᱱᱟ ᱚᱱᱟ, ᱦᱮᱸ
ᱢᱮᱸᱜ, ᱥᱟᱦᱟᱱ ᱞᱮ ᱯᱟᱸᱡᱟᱭᱮᱫᱟ ᱯᱟᱸᱡᱟ ᱯᱟᱸᱡᱟ ᱛᱮ ᱩᱸᱜ, ᱫᱟᱠᱟᱞᱤᱧ ᱤᱥᱤᱱ ᱞᱟᱹᱜᱤᱫ ᱛᱚ ᱛᱟᱞᱦᱮ ᱟᱹᱞᱤᱧ ᱫᱚᱞᱤᱧ ᱵᱷᱤᱱᱟᱹ ᱜᱚᱫ ᱟᱠᱟᱱᱟ ᱛᱟᱞᱦᱮ ᱵᱷᱤᱱᱟᱹᱣ ᱠᱟᱱᱟᱞᱤᱧ, ᱵᱷᱤᱱᱟᱹᱣ ᱠᱟᱱᱟᱞᱤᱧ ᱛᱟᱯᱚᱨᱮᱞᱤᱧ ᱞᱤᱧ ᱛᱟᱲᱟᱢ ᱛᱟᱲᱟᱢ ᱛᱮᱞᱤᱧ ᱧᱮᱞᱮ ᱠᱟᱱᱟ ᱢᱤᱫᱴᱮᱱ ᱛᱟᱹᱨᱩᱵ ᱫᱚ ᱫᱩᱲᱩᱵ ᱟᱠᱟᱱᱟ ᱦᱮᱸ ᱟᱞᱤᱧ ᱮ ᱧᱟᱢ ᱟᱠᱟᱫ ᱞᱤᱧᱟᱹ ᱛᱟᱞᱦᱮ ᱛᱚ ᱟᱹᱞᱤᱧ ᱛᱚᱞᱤᱧ ᱟᱫᱚ ᱛᱚᱠᱷᱚᱱ ᱛᱚ ᱟᱫᱚ ᱠᱷᱮᱪᱟ ᱠᱚᱫᱚ ᱵᱟᱞᱤᱧ ᱥᱟᱵ ᱟᱠᱟᱫᱟ ᱟᱞᱤᱧ ᱥᱟᱦᱟᱱ ᱦᱟᱞᱟᱝ ᱞᱤᱧ ᱩᱸᱰᱳᱠ ᱟᱠᱟᱱᱟ ᱛᱟᱞᱦᱮ ᱡᱟᱨ ᱯᱚᱞᱮ ᱟᱹᱞᱤᱧ ᱛᱚ ᱵᱚᱛᱚᱨ ᱞᱤᱧ ᱵᱩᱡᱽ ᱮᱫᱟ, ᱞᱟᱹᱭᱫᱟᱹᱧ ᱡᱩᱫᱤ ᱦᱮᱸ ᱚᱠᱚᱭ ᱦᱚᱸ ᱵᱟᱝᱠᱚ ᱦᱮᱡ ᱟᱠᱟᱱᱟ? ᱪᱮᱫ ᱞᱤᱧ ᱪᱤᱠᱟᱹᱭᱟ, ᱛᱟᱦᱚᱞᱮ ᱢᱤᱫᱴᱮᱱ ᱫᱟᱨᱮ ᱞᱤᱧ ᱧᱟᱢ ᱠᱮᱫᱟ᱾
ᱦᱮᱸ
ᱟᱫᱚ ᱚᱱᱟ ᱨᱮᱜᱮ ᱞᱤᱧᱼᱼ